ᱦᱮᱸ ᱜᱚᱝᱠᱮ ᱨᱚᱲ ᱟᱸᱡᱚᱢᱚᱜ ᱠᱟᱱ ᱜᱮᱭᱟ
ᱚ ᱟᱪᱪᱷᱟ ᱜᱚᱝᱠᱮ ᱚᱱᱟᱜᱮ ᱨᱚᱲ ᱵᱮᱱ ᱟᱸᱡᱚᱢᱫᱟ‌ ᱥᱮ ᱵᱟᱝ
ᱦᱩᱸ ᱡᱳ ᱜᱚᱝᱠᱮ ᱛᱟᱦᱞᱮ ᱪᱮᱫ ᱠᱚᱵᱮᱱ ᱪᱤᱠᱟᱹ ᱵᱟᱲᱟᱭᱮᱫᱟ
ᱟᱹᱞᱤᱧ ᱫᱚ ᱜᱚᱝᱠᱮ ᱦᱚᱸᱜᱼᱚᱭ ᱛᱤᱸᱜᱩ ᱵᱟᱲᱟᱭ ᱦᱩᱭᱩᱜ ᱠᱟᱱᱟ ᱫᱤᱭᱮ ᱦᱚᱸᱜᱼᱚᱭ ᱱᱚᱛᱮ ᱠᱷᱮᱛ ᱥᱮᱫ ᱨᱮ ᱠᱟᱹᱴᱤᱡ ᱢᱟᱱᱮ ᱠᱷᱮᱛ ᱥᱮᱫ ᱫᱚ ᱵᱟᱝ ᱟᱨ ᱠᱤ ᱢᱟᱱᱮ ᱠᱷᱮᱛ ᱠᱷᱱ ᱫᱚ ᱵᱟᱸᱫ ᱠᱷᱚᱱᱟᱜ ᱟᱨᱠᱤ ᱫᱟᱜ ᱛᱩᱫᱩᱜ ᱠᱟᱱᱟ ᱟᱨ ᱛᱟᱦᱮ ᱚᱸᱰᱮᱜᱮ ᱟᱹᱞᱤᱧ ᱢᱤᱫᱴᱮᱱ ᱡᱷᱟᱹᱞᱤ ᱞᱤᱧ ᱚᱰᱟᱣ ᱟᱠᱟᱫᱟ ᱢᱟᱱᱮ ᱦᱟᱠᱩ ᱡᱷᱟᱹᱞᱤ
ᱟᱪᱪᱷᱟ ᱟᱪᱪᱷᱟ ᱫᱟᱠᱟ ᱠᱚᱫᱚ ᱡᱚᱢ ᱵᱟᱲᱟ ᱦᱩᱭᱮᱱᱟ
ᱦᱮᱸ ᱫᱟᱠᱟ ᱠᱚᱫᱚ ᱡᱚᱢ ᱵᱟᱲᱟ ᱦᱩᱭ ᱠᱟᱱᱟ, ᱦᱩᱭ ᱠᱟᱛᱮᱫ ᱜᱮ ᱱᱚᱛᱮ ᱦᱮᱡ ᱠᱟᱛᱮ ᱧᱮᱞ ᱠᱚ ᱦᱩᱭᱩᱜ ᱠᱟᱱᱟ ᱠᱟᱹᱴᱤᱡ
ᱩᱸ ᱢᱟᱱᱮ ᱦᱟᱠᱩ ᱠᱚ ᱡᱷᱟᱹᱞᱤᱭ ᱠᱟᱱ ᱛᱟᱵᱮᱱᱟ ᱥᱮ
ᱦᱮᱡᱽ ᱡᱷᱟᱹᱞᱤ ᱫᱚᱠᱚ ᱡᱷᱟᱹᱞᱤ ᱭᱟᱠᱟᱱ ᱜᱮᱭᱟ ᱠᱚ ᱟᱫᱚ ᱫᱚᱢᱮ ᱜᱟᱱ ᱫᱚ ᱟᱹᱣᱨᱤ ᱠᱚ ᱡᱷᱟᱹᱞᱤᱜ ᱟᱠᱚ ᱢᱚᱴᱟᱢᱩᱴᱤ ᱛᱟᱞᱟ ᱢᱟᱞᱤ ᱜᱟᱱ ᱠᱚ ᱦᱩᱭᱩᱜᱼᱟ ᱠᱟᱹᱴᱤᱡ ᱞᱤᱧ ᱧᱮᱞ ᱠᱮᱫ
ᱩᱸ ᱛᱟᱦᱞᱮ ᱛᱚ ᱛᱮᱦᱮᱧ ᱫᱚ ᱪᱟᱞᱟᱣ ᱛᱮᱵᱚᱱ ᱩᱛᱩ ᱫᱟᱲᱮᱣᱟᱠᱚᱣᱟ ᱥᱮ ᱱᱩᱠᱩ ᱫᱚ ᱜᱟᱯᱟ
ᱵᱟᱝ ᱜᱚᱝᱠᱮ ᱛᱤᱦᱤᱧ ᱫᱚ ᱟᱫᱚ ᱪᱟᱞᱟᱣ ᱠᱟᱛᱮᱜ ᱩᱱᱠᱩ ᱫᱚ ᱟᱥᱟ ᱠᱚᱨᱤ ᱡᱩᱫᱤ ᱠᱟᱹᱴᱤᱡ ᱥᱟᱸᱜᱮ ᱧᱚᱜ ᱠᱚ ᱦᱩᱭ ᱠᱚᱜᱼᱟ ᱠᱚ ᱛᱟᱦᱞᱮ ᱞᱤᱧ ᱤᱫᱤ ᱠᱮᱠᱚᱣᱟ ᱟᱨᱠᱤ ᱚᱲᱟᱜ ᱛᱮ ᱟᱫᱚ ᱧᱮᱞ ᱦᱚᱸ ᱦᱩᱭᱩᱜ ᱠᱟᱱᱟ ᱱᱚᱝᱠᱟ ᱨᱮᱫᱚ ᱱᱩᱠᱩ ᱦᱟᱟᱹᱠᱩ ᱫᱚ ᱤᱫᱤ ᱫᱚ ᱵᱟᱝ ᱠᱩᱥᱤᱭᱟᱜᱼᱟ ᱠᱟᱨᱚᱱ ᱪᱟᱞᱟᱣ ᱠᱟᱛᱮᱜ ᱱᱩᱠᱩ ᱥᱟᱞᱟ ᱵᱟᱲᱟ ᱠᱟᱛᱮᱜ ᱟᱨ ᱟᱵᱮᱱ ᱵᱮᱱ ᱵᱷᱟᱹᱡᱤ ᱠᱚᱣᱟ ᱢᱟᱱᱮ ᱟᱵᱮᱱ ᱥᱮᱸᱜᱮᱞ ᱡᱩᱞ ᱠᱚᱜᱮ ᱥᱚᱢᱚᱭ ᱟᱨᱠᱤ ᱟᱫᱚ ᱮᱴᱟᱜ ᱠᱤᱪᱷᱩ ᱫᱚ ᱵᱟᱝ ᱟᱨᱠᱤ ᱟᱨ ᱥᱟᱸᱜᱮ ᱠᱚ ᱥᱟᱸᱜᱮ ᱠᱚ ᱛᱟᱦᱮᱸ ᱞᱮᱱᱠᱷᱟᱱ ᱫᱚ ᱵᱷᱟᱹᱡᱤ ᱠᱚ ᱠᱩᱥᱤᱭᱟᱠᱚᱜᱼᱟ ᱟᱨᱠᱤ
ᱦᱩᱸ ᱟᱪᱪᱷᱟ ᱜᱚᱝᱠᱮ ᱱᱩᱠᱩᱛᱮ ᱜᱟᱯᱟ ᱯᱚᱨᱡᱚᱱᱛᱚ ᱠᱚ ᱛᱟᱦᱮᱱᱟ ᱠᱤ ᱚᱱᱮ ᱚᱱᱟ ᱵᱟᱠᱚ ᱟᱢᱡᱷᱟᱹᱜ ᱞᱟᱹᱜᱤᱫᱚᱜᱼᱟ ᱦᱟᱸᱜ
ᱦᱮᱸ
ᱛᱮᱦᱤᱧ ᱱᱩᱠᱩ ᱦᱟᱹᱠᱩ ᱜᱟᱯᱟ ᱯᱚᱨᱡᱚᱱᱚ ᱠᱚ ᱛᱟᱦᱮᱱ ᱜᱮᱭᱟ ᱜᱟᱯᱟ ᱥᱮᱛᱟᱜ ᱵᱮᱱ ᱤᱫᱤ ᱠᱚᱣᱟ ᱦᱟᱸᱜ ᱚᱱᱮ ᱚᱱᱟ ᱵᱟᱠᱚ ᱞᱟᱢᱡᱟᱜᱚᱜ ᱛᱟᱵᱮᱱᱟ
ᱞᱟᱢᱡᱟᱜ ᱫᱚ ᱟᱫᱚ ᱡᱟᱹᱱᱤᱡ ᱠᱷᱟᱱ ᱞᱟᱢᱡᱟᱜ ᱫᱚᱠᱚ ᱞᱟᱢᱡᱟ ᱠᱚᱜᱼᱟ ᱠᱚ ᱟᱫᱚ ᱚᱱᱟᱜᱮ ᱪᱮᱫ ᱡᱮᱞᱤᱧ ᱪᱤᱠᱟᱹᱭᱟ ᱵᱟᱝᱞᱤᱧ ᱵᱩᱡᱷᱟᱹᱣ ᱫᱟᱲᱮᱭᱟᱜ ᱠᱟᱱᱟ ᱤᱫᱤᱠ ᱛᱮᱦᱚᱸ ᱥᱮ ᱚᱲᱟᱜ ᱨᱮᱦᱚᱸ ᱠᱚ ᱞᱟᱢᱡᱟᱜᱚᱜ-ᱟ ᱠᱚ ᱟᱨ ᱵᱟᱝ ᱤᱫᱤ ᱛᱮᱦᱚᱸ ᱱᱚᱸᱰᱮ ᱜᱮ ᱠᱚ ᱚᱝᱠᱟᱜ-ᱟ ᱠᱚ ᱟᱫᱚ ᱡᱟᱭᱦᱳᱠ ᱚᱲᱟᱜ ᱫᱚ ᱵᱟᱹᱞᱤᱧ ᱤᱫᱤ ᱠᱚᱣᱟ ᱨᱤᱧ ᱱᱚᱸᱰᱮ ᱜᱮᱠᱚ ᱛᱟᱦᱮᱸ ᱦᱚᱪᱚᱱᱤᱡ ᱠᱚ ᱡᱩᱫᱤ ᱦᱳᱭᱛᱳ ᱟᱫᱚ ᱜᱟᱯᱟ ᱫᱚ ᱮᱱᱰᱮᱠᱷᱟᱱ ᱫᱚ ᱵᱟᱪᱷᱟᱣ
ᱦᱮᱸ, ᱮᱠᱟᱞᱛᱮ ᱵᱟᱪᱷᱟᱣ ᱵᱟᱲᱟ ᱠᱟᱛᱮᱫ ᱩᱛᱩ ᱵᱟᱲᱟ ᱠᱟᱛᱮᱫ
ᱟᱫᱚ ᱛᱟᱞᱟᱢᱟᱞᱤ ᱜᱟᱱ ᱦᱚᱸ ᱵᱟᱝ ᱡᱩᱫᱤ ᱛᱟᱞᱟᱢᱟᱞᱤ ᱜᱟᱱ ᱠᱚ ᱦᱩᱭᱩᱜᱼᱟ ᱠᱚ ᱡᱩᱫᱤ ᱢᱤᱫ ᱢᱟᱹᱞᱤ ᱜᱟᱱᱚ ᱠᱚ ᱦᱩᱭ ᱠᱚᱜ ᱮᱸᱰᱮ ᱠᱷᱟᱱ ᱫᱚᱞᱤᱧ ᱤᱫᱤ ᱠᱮᱠᱚᱣᱟ ᱟᱫᱚ ᱱᱚᱣᱟ ᱫᱚ ᱚᱱᱮ ᱫᱩ ᱟᱥᱞᱟᱨ ᱨᱮ ᱢᱮᱱᱟᱜᱼᱟ ᱟᱨᱠᱤ
ᱦᱮᱸ ᱢᱟᱱᱮ ᱛᱟᱞᱟ ᱢᱟᱞᱟ ᱨᱮ ᱚᱠᱟ ᱥᱮᱫ ᱦᱚᱸ ᱵᱟᱝ
ᱦᱮᱸ ᱟᱫᱚ ᱚᱱᱟᱫᱚ ᱢᱤᱫ ᱫᱷᱟᱣ ᱫᱚᱞᱤᱧ ᱤᱫᱤ ᱦᱚᱴᱚ ᱟᱠᱟᱫ ᱠᱚᱣᱟ ᱚᱲᱟᱜ ᱨᱮᱜᱮ
ᱛᱟᱦᱚᱞᱮ ᱛᱚ ᱚᱱᱮ ᱛᱚ ᱦᱩᱭᱩᱜ ᱛᱟᱵᱮᱱᱟ ᱟᱠᱚᱛᱚ
ᱟᱫᱚ ᱩᱱᱠᱩ ᱫᱚ ᱩᱛᱩ ᱦᱩᱭ ᱠᱟᱱᱟ ᱠᱚ ᱜᱚᱜᱠᱮ ᱩᱱᱠᱩ ᱫᱚ ᱩᱱᱠᱩ ᱫᱚ ᱦᱟᱱᱮ ᱢᱟᱸᱡᱟᱱ ᱵᱮᱲᱟ ᱦᱮᱸ ᱩᱱᱠᱩ ᱫᱚ ᱩᱛᱩ ᱦᱩᱭ ᱟᱠᱟᱱᱟ ᱛᱮᱤᱦᱮᱧ ᱫᱚ ᱚᱱᱟ ᱠᱚᱜᱮ ᱩᱛᱩ ᱦᱩᱭᱱᱟ ᱟᱫᱚ ᱦᱟᱹᱠᱩ ᱠᱚᱦᱚᱸ ᱥᱟᱵ ᱦᱩᱭᱱᱟ ᱛᱚ ᱱᱚᱸᱰᱮ ᱜᱮ
ᱦᱟᱹᱠᱩ ᱠᱚ ᱫᱚᱢᱮ ᱠᱚ ᱡᱷᱟᱹᱞᱤᱜ ᱠᱟᱱ ᱜᱮᱭᱟ ᱦᱮᱸ
ᱦᱮᱸ ᱜᱚᱝᱠᱮ ᱟᱞᱮᱥᱮᱫ ᱫᱚᱢᱮ ᱠᱚ ᱦᱟᱹᱠᱩ ᱠᱟᱱᱟ ᱠᱚ
ᱱᱩᱠᱩ ᱫᱚ ᱠᱮᱱᱮᱞ ᱫᱟᱜ ᱨᱮᱱ ᱦᱟᱹᱠᱩ ᱥᱮ ᱮᱢᱱᱮ ᱚᱱᱠᱟ ᱵᱟᱸᱫᱷ ᱠᱚ ᱯᱮᱨᱮᱡ ᱵᱟᱲᱟ ᱟᱠᱟᱱᱟ ᱚᱱᱟ ᱠᱚᱨᱮ ᱠᱷᱚᱱ
ᱱᱩᱠᱩ ᱫᱚ ᱜᱚᱝᱠᱮ ᱠᱮᱱᱮᱞ ᱫᱟᱜ ᱨᱮᱱ ᱦᱟᱹᱠᱩ ᱫᱚ ᱦᱚ ᱦᱟᱹᱠᱩ ᱠᱟᱱ ᱜᱮᱭᱟ ᱠᱚ ᱟᱨ ᱡᱟᱦᱟᱸ ᱱᱚᱝᱠᱟ ᱵᱟᱸᱫᱷ ᱠᱚᱨᱮᱱ ᱵᱟᱸᱫᱷ ᱨᱮᱱ ᱦᱚᱸ ᱦᱟᱹᱠᱩ ᱠᱟᱱᱟ ᱠᱚ ᱚᱱᱟ ᱵᱟᱱᱟᱨ ᱨᱮᱱ ᱦᱟᱹᱠᱩ ᱢᱤᱫᱴᱷᱮᱱ ᱠᱚ ᱢᱮᱥᱟᱜ ᱠᱟᱱᱟ ᱠᱚ ᱟᱨᱠᱤ ᱚᱱᱟ ᱠᱮᱱᱮᱞ ᱵᱟᱸᱫᱽ ᱫᱚ ᱠᱟᱹᱴᱤᱡ ᱥᱩᱨ ᱜᱮᱭᱟ ᱟᱨᱠᱤ
ᱦᱮᱸ ᱦᱮᱸ
ᱛᱟᱦᱞᱮ ᱱᱚᱶᱟ ᱦᱚᱸ ᱠᱟᱱᱟᱥ ᱢᱮᱱᱟᱜᱼᱟᱠᱤ ᱛᱟᱦᱮ ᱠᱟᱱᱟᱥ ᱠᱟᱱᱟᱥ ᱛᱮ ᱢᱤᱫᱵᱟᱨ ᱦᱟᱹᱠᱩ ᱫᱚᱠᱚ ᱨᱟᱠᱟᱵ ᱜᱮᱭᱟ ᱠᱚ ᱟᱨᱠᱤ
ᱦᱮᱸ ᱦᱮᱸ
ᱛᱟᱦᱞᱮ ᱩᱱᱠᱩ ᱠᱚ ᱦᱟᱹᱠᱩ ᱠᱚ ᱢᱤᱫ ᱴᱮᱱ ᱠᱚ ᱢᱮᱥᱟᱜ ᱠᱟᱱᱟ ᱠᱚ ᱟᱨ ᱠᱤ
ᱦᱮᱸ
ᱪᱟᱞᱟᱣᱮᱱ ᱫᱤᱱ ᱜᱚᱝ ᱠᱮ ᱦᱟᱹᱠᱩ ᱞᱤᱧ ᱥᱟᱵ ᱞᱮᱫ ᱠᱚᱣᱟᱞᱤᱧ ᱪᱮᱫ ᱵᱮᱱ ᱢᱮᱱᱟ ᱟᱹᱰᱤ ᱩᱛᱟᱹᱨ᱾ ᱢᱟᱱᱮ ᱦᱚᱜᱼᱚᱭ ᱱᱚᱝᱠᱟᱱ ᱫᱤᱱ ᱜᱮ ᱫᱟᱜ ᱮᱫᱟᱭ ᱱᱚᱴᱟ ᱫᱚᱥᱴᱟ ᱥᱮᱫ ᱛᱚ ᱟᱹᱞᱤᱧ ᱞᱤᱧ ᱪᱟᱞᱟᱣ ᱞᱮᱱᱟ ᱢᱤᱫ ᱴᱮᱱ ᱵᱟᱸᱫᱽ ᱨᱮ ᱟᱨᱠᱤ ᱵᱟᱨ ᱦᱚᱲ ᱞᱤᱧ ᱪᱟᱞᱟᱣ ᱞᱮᱱᱟ ᱟᱹᱞᱤᱧ ᱟᱨ ᱢᱤᱫᱴᱮᱱ ᱜᱟᱛᱮ ᱟᱨᱠᱤ ᱛᱚ ᱚᱱᱟ ᱫᱚ ᱢᱤᱫ ᱴᱮᱱ ᱜᱚᱝᱠᱮ ᱢᱤᱫ ᱦᱚᱲ ᱟᱨᱠᱤ ᱟᱹᱰᱤ ᱥᱟᱺᱜᱤᱧ ᱨᱮᱱ ᱜᱮ ᱟᱨᱠᱤ ᱢᱤᱫ ᱴᱮᱱ ᱦᱚᱲ ᱟᱨᱠᱤ ᱞᱤᱡ ᱛᱮ ᱦᱟᱛᱟᱣ ᱞᱮᱫᱟᱭ ᱟᱨᱠᱤ ᱛᱟᱦᱚᱞᱮ ᱟᱫᱚ ᱱᱚᱣᱟ ᱠᱮᱱᱮᱞ ᱫᱟᱜ ᱟᱬᱜᱩᱱ ᱠᱟᱱᱟ ᱟᱨ ᱵᱟᱸᱫᱽ ᱦᱚ ᱮᱱᱮ ᱱᱟᱶᱟ ᱱᱟᱶᱟ ᱟᱨ ᱯᱮᱨᱮᱡ ᱟᱠᱟᱱᱟ ᱟᱨ ᱢᱚᱴᱟᱢᱩᱴᱤ ᱥᱚ ᱛᱤᱱᱮᱠ ᱨᱮᱱ ᱠᱟᱛᱮᱫ ᱱᱩᱠᱩ ᱡᱚᱛᱚ ᱠᱟᱛᱞᱟ ᱠᱚ ᱟᱨ ᱱᱩᱠᱩ ᱯᱚᱱᱟ ᱠᱚ ᱡᱷᱚᱛᱚ ᱠᱚ ᱨᱟᱠᱟᱵ ᱠᱟᱱᱟ ᱠᱚ ᱟᱨᱠᱤ
ᱦᱮᱸ
ᱨᱟᱛ ᱟᱨ ᱱᱤᱝᱠᱟᱹᱱ ᱦᱚᱲ ᱫᱚ ᱪᱟᱞᱟᱣ ᱦᱩᱭ ᱞᱮᱱᱟ ᱡᱮ ᱚᱸᱰᱮ ᱟᱨᱠᱤ ᱧᱮᱞ ᱟᱨᱠᱤ ᱡᱮ ᱦᱟᱹᱠᱩ ᱠᱚᱠᱚ ᱨᱟᱠᱟᱵ ᱠᱟᱱᱟ ᱠᱚ ᱥᱮ ᱵᱟᱝ? ᱪᱟᱞᱟᱣ ᱠᱟᱛᱮᱜ ᱧᱮᱞ ᱦᱩᱭᱩᱜ ᱠᱟᱱᱟ ᱜᱚᱝᱠᱮ ᱫᱚᱢᱮ ᱦᱟᱹᱠᱩ ᱪᱮᱫ ᱵᱤᱱ ᱢᱮᱱᱟ ᱟᱹᱰᱤ ᱡᱟᱹᱥᱛᱤ ᱨᱮᱠᱩ ᱫᱤᱭᱮ ᱟᱨ ᱦᱚᱜᱼᱚᱭ ᱱᱚᱝᱠᱟᱭ ᱫᱟᱜ ᱫᱟᱭ ᱫᱤᱭᱮ ᱟᱫᱚ ᱪᱮᱫ ᱠᱚᱛᱮ ᱵᱮᱱ ᱟᱹᱜᱩ ᱠᱚᱣᱟ? ᱛᱚ ᱪᱤᱠᱟᱹ ᱠᱮᱫᱟᱞᱤᱧ ᱡᱟᱦᱟᱸ ᱟᱨᱠᱤ ᱥᱩᱴ ᱠᱚ ᱦᱚᱨᱚᱜ ᱤᱫᱤ ᱦᱩᱭ ᱞᱮᱱᱟ ᱛᱟᱦᱚᱞᱮ ᱚᱱᱟ ᱥᱩᱴ ᱜᱮ ᱵᱟᱫᱽᱫᱷᱟᱨᱮ ᱵᱟᱨᱭᱟ ᱜᱟᱺᱴ ᱦᱩᱭᱱᱟ ᱟᱨᱠᱤ ᱢᱟᱱᱮ ᱚᱱᱟ ᱠᱟᱴᱟ ᱠᱟᱴᱟ ᱨᱮ ᱟᱨᱠᱤ ᱛᱟᱦᱚᱞᱮ ᱚᱱᱟ ᱡᱟᱦᱟᱛᱮ ᱠᱟᱴᱟ ᱵᱟᱭᱟᱵᱚᱱ ᱟᱨᱠᱤ ᱵᱟᱨ ᱫᱷᱟᱨᱮ ᱠᱟᱴᱟᱢᱟᱵ ᱵᱟᱱᱟᱨ ᱫᱷᱟᱨᱮ ᱵᱟᱭ ᱦᱩᱭᱱᱟ ᱟᱨ ᱚᱱᱟᱛᱮ ᱟᱹᱜᱩ ᱞᱮᱫ ᱠᱚᱣᱟᱞᱤᱧ ᱢᱚᱴᱟᱢᱩᱴᱤ ᱠᱮᱡᱤ ᱥᱟᱛᱮᱠ ᱜᱟᱱ ᱦᱟᱹᱠᱩᱞᱤᱧ ᱟᱹᱜᱩ ᱞᱮᱫ ᱠᱚᱣᱟ ᱵᱟᱨ ᱦᱚᱲ ᱛᱮ
ᱟᱪᱷᱟ ᱜᱚᱝᱠᱮ ᱱᱚᱶᱟ ᱦᱟᱹᱠᱩ ᱦᱟᱹᱠᱩ ᱥᱟᱵ ᱠᱚᱫᱚ ᱢᱟᱱᱮ ᱱᱚᱜᱚᱭ ᱫᱟᱜ ᱪᱚᱞᱟᱠᱟᱞᱤᱱ ᱜᱮ ᱥᱮ ᱱᱚᱣᱟ ᱟᱥᱟᱲ ᱥᱚᱨᱟᱵᱚᱱ ᱵᱟᱫᱽᱫᱷᱚ ᱱᱚᱣᱟ ᱡᱟᱦᱟᱸ ᱛᱤᱱᱟᱹᱜ ᱫᱤᱱ ᱛᱟᱦᱮᱱ ᱜᱮᱭᱟ ᱦᱩᱲᱩ ᱟᱹᱨᱩ ᱨᱟᱠᱟᱵ ᱯᱚᱨᱡᱚᱱᱛᱚ ᱦᱟᱹᱠᱩ ᱫᱚᱯᱮ ᱥᱟᱵ ᱠᱚᱜᱮᱭᱟ
ᱵᱟᱝ ᱜᱚᱝᱠᱮ ᱟᱫᱚ ᱦᱟᱹᱠᱩ ᱫᱚ ᱤᱭᱟᱹ ᱱᱤᱛᱚᱜ ᱫᱚ ᱫᱚᱢᱮ ᱦᱟᱹᱠᱩ ᱠᱚ ᱨᱟᱠᱟᱵ ᱟᱠᱚ ᱟᱫᱚ ᱩᱱᱦᱚᱞᱮ ᱥᱟᱵ ᱫᱚᱞᱮ ᱥᱟᱵ ᱠᱚᱣᱟᱞᱮ ᱟᱫᱚ ᱩᱱᱫᱚ ᱚᱱᱠᱟ ᱞᱮᱠᱟ ᱫᱚ ᱵᱟᱝᱠᱚ ᱧᱟᱢᱚᱜ-ᱟ ᱚᱠᱟᱫᱚᱢ ᱢᱮᱫ ᱫᱟᱜ ᱠᱷᱮᱛ ᱨᱮ ᱡᱩᱫᱤ ᱢᱟᱱᱮ ᱦᱩᱲᱩ ᱠᱚ ᱨᱚᱦᱚᱭ ᱦᱩᱭᱠᱟᱱᱟ ᱟᱫᱚ ᱩᱱᱫᱚ ᱪᱮᱫᱠᱟ ᱞᱮᱠᱟ ᱚᱠᱚᱭᱟᱜ ᱠᱷᱮᱛ ᱚ ᱵᱟᱵᱮᱱ ᱜᱷᱟᱱᱴᱟ ᱫᱟᱲᱮᱭᱟᱜᱼᱟ ᱩᱱ ᱫᱚ
ᱟᱡ
ᱟᱫᱚ ᱟᱨ ᱚᱠᱚᱭᱟᱜ ᱫᱟᱜ ᱦᱚᱸ ᱠᱷᱮᱛ ᱨᱮᱱᱟᱜ ᱫᱟᱜ ᱦᱚᱸ ᱡᱮ ᱠᱷᱩᱞᱟᱹᱣ ᱟᱵᱮᱱ ᱚᱱᱛᱮ ᱦᱚᱲ ᱠᱚ ᱮᱜᱮᱨᱟᱠᱚ ᱛᱟᱦᱞᱮ ᱱᱚᱣᱟ ᱠᱚᱫᱚ ᱠᱷᱟᱨᱟᱯ ᱡᱤᱱᱤᱥ ᱠᱟᱱᱟ ᱟᱫᱚ ᱚᱱᱟ ᱠᱚᱫᱚ ᱵᱟᱝ ᱠᱚᱨᱟᱣ ᱦᱩᱭᱩᱜ ᱜᱮᱭᱟ ᱠᱷᱟᱱ ᱟᱵᱮᱱ ᱛᱤᱦᱤᱧ ᱮᱴᱟᱜ ᱦᱚᱲᱟᱜ ᱵᱮᱱ ᱠᱷᱩᱞᱟᱹᱣ ᱴᱚᱠᱟᱜᱼᱟ ᱟᱵᱮᱱᱟᱜ ᱦᱚᱸ ᱡᱩᱫᱤ ᱮᱴᱟᱜ ᱦᱚᱲ ᱢᱤᱫ ᱫᱤᱱ ᱠᱚ ᱠᱷᱩᱞᱟᱹᱣ ᱠᱚᱣᱟ
ᱦᱮᱸ ᱚᱱᱟ ᱠᱚᱫᱚ
ᱛᱟᱦᱞᱮ ᱥᱚᱢᱚᱥᱥᱟ ᱠᱚ ᱦᱮᱸ ᱛᱟᱦᱚᱞᱮ ᱚᱱᱟ ᱠᱚᱫᱚ ᱚᱱᱟ ᱵᱟᱝ ᱠᱚᱨᱟᱣ ᱵᱟᱲᱟ ᱦᱩᱭᱩᱜᱼᱟ ᱟᱨ ᱚᱠᱚᱭ ᱵᱟᱝᱠᱚ ᱚᱱᱠᱟᱭ ᱜᱮᱭᱟ ᱠᱚ ᱪᱮᱫᱟᱜ ᱵᱮᱱ ᱤᱭᱟᱹ ᱛᱟᱦᱚᱞᱮ ᱚᱱᱠᱟ ᱞᱮᱠᱟ ᱛᱚ ᱤᱱ ᱵᱟᱨ
ᱦᱟᱹᱠᱩ ᱠᱚᱫᱚ ᱢᱟᱱᱮ ᱞᱟᱹᱴᱩ ᱦᱟᱹᱠᱩ ᱚᱰᱟᱣ ᱠᱟᱫ ᱠᱚᱣᱟ ᱥᱮ ᱮᱢᱱᱤ ᱠᱚ ᱡᱚᱛᱚ ᱨᱚᱠᱚᱢ ᱦᱟᱹᱠᱩ ᱠᱚ ᱡᱷᱟᱹᱞᱤᱜ ᱠᱟᱱᱟ
ᱵᱟᱝ ᱜᱚᱝᱠᱮ ᱟᱹᱞᱤᱧ ᱫᱚ ᱡᱷᱟᱹᱞᱤ ᱫᱚ ᱡᱷᱟᱹᱞᱤ ᱫᱚ ᱵᱟᱨᱭᱟ ᱚᱰᱟᱣ ᱦᱮᱱᱟᱜ ᱛᱟᱹᱟᱞᱤᱧᱟ
ᱟᱪᱪᱷᱟ
ᱟᱫᱚ ᱡᱟᱦᱟᱸ ᱵᱚᱲᱚ ᱡᱷᱟᱹᱞᱤ ᱢᱮᱱᱟᱜᱼᱟ ᱩᱱᱠᱩ ᱫᱚ ᱵᱚᱲᱚ ᱠᱚᱫᱚ ᱵᱟᱝᱠᱚ ᱡᱷᱟᱹᱞᱤᱜ ᱠᱟᱱᱟ ᱠᱚ ᱟᱫᱚ ᱱᱤᱝᱠᱟᱹ ᱡᱟᱦᱟᱸ ᱠᱟᱹᱴᱤᱡ ᱠᱚᱣᱟᱜ ᱢᱮᱱᱟᱜᱼᱟ ᱩᱱᱠᱩ ᱠᱟᱹᱴᱤᱡ ᱠᱚᱠᱚ ᱡᱷᱟᱞᱤᱜ ᱠᱟᱱᱟ ᱠᱚ ᱯᱩᱴᱷᱤ ᱠᱚ ᱟᱨᱠᱤ
ᱦᱮᱸ ᱦᱮᱸ
ᱟᱫᱚ ᱵᱚᱲᱚ ᱦᱟᱹᱠᱩ ᱫᱚ ᱵᱟᱝᱠᱚ ᱨᱟᱠᱟᱵ ᱞᱮᱱᱠᱷᱟᱱ ᱫᱚ ᱵᱟᱠᱚ ᱡᱷᱟᱹᱞᱤᱜᱼᱟ
ᱦᱮᱸ ᱩᱱᱠᱩ ᱫᱚ ᱫᱟᱜ ᱦᱚᱸ ᱠᱟᱹᱴᱤᱡ ᱟᱭᱢᱟ ᱧᱚᱜ ᱜᱮ ᱞᱟᱜᱟᱜᱼᱟ ᱛᱚ
ᱦᱮᱸ ᱟᱹᱰᱤ ᱡᱟᱹᱥᱛᱤ ᱟᱹᱰᱤ ᱢᱟᱱᱮ ᱟᱹᱰᱤ ᱡᱳᱨ ᱫᱟᱜ ᱟᱬᱜᱳ ᱞᱟᱜᱟᱜᱼᱟ
ᱦᱮᱸ ᱟᱨ ᱠᱟᱹᱴᱤᱡ ᱦᱟᱹᱠᱩ ᱞᱮᱠᱷᱟᱱ ᱫᱚ ᱡᱟᱦᱟᱸ ᱨᱮᱜᱮ ᱱᱚᱝᱠᱟ ᱱᱟᱥᱮ ᱱᱟᱥᱮ ᱟᱬᱜᱳᱱᱟ ᱚᱱᱟ ᱠᱚᱨᱮ
ᱦᱮᱸ ᱟᱞᱮ ᱥᱮᱫ ᱫᱚ ᱜᱚᱝᱠᱮ ᱩᱱᱠᱩ ᱯᱩᱴᱷᱤ ᱦᱟᱹᱠᱩ ᱫᱚᱢᱮ ᱢᱮᱱᱟᱜ ᱠᱚᱣᱟ ᱫᱚᱢᱮ ᱟᱹᱰᱤ ᱡᱟᱹᱥᱛᱤ
ᱟᱪᱪᱷᱟ ᱜᱚᱝᱠᱮ ᱡᱩᱫᱤ ᱵᱟᱹᱲᱛᱤ ᱧᱚᱜ ᱵᱮᱱ ᱡᱷᱟᱹᱞᱤ ᱵᱟᱲᱟ ᱠᱚᱣᱟ ᱩᱱᱫᱚ ᱡᱚᱢ ᱛᱮᱜᱮ ᱯᱮ ᱪᱟᱵᱟ ᱠᱚᱣᱟ ᱥᱮ ᱦᱟᱴ ᱠᱚᱥᱮᱫ ᱦᱚᱸ ᱠᱟᱹᱴᱤᱡ ᱵᱮᱱ ᱤᱫᱤ ᱵᱟᱲᱟ ᱠᱚ ᱜᱮᱭᱟ
ᱵᱟᱝ ᱜᱚᱝᱠᱮ ᱩᱱᱠᱩ ᱫᱚ ᱦᱟᱴᱯᱷᱟᱴ ᱫᱚ ᱤᱫᱤ ᱫᱚ ᱵᱟᱝ ᱦᱩᱭᱩᱜᱼᱟ ᱦᱟᱹᱠᱩ ᱠᱚᱫᱚ
ᱟᱫᱚ ᱦᱚᱝᱠᱟ ᱡᱮᱢᱚᱱ ᱦᱟᱱᱟ ᱵᱟᱨ ᱵᱮᱱ ᱥᱟᱵ ᱞᱮᱫ ᱠᱚᱣᱟ ᱞᱟᱹᱭ ᱫᱟᱵᱮᱱ ᱪᱷᱚ ᱠᱮᱡᱤ ᱥᱟᱛ ᱠᱮᱡᱤ ᱛᱟᱦᱟᱞᱮ ᱩᱱᱟᱹᱜ ᱜᱟᱱ ᱦᱟᱹᱠᱩ ᱫᱚ
ᱦᱮᱸ ᱟᱫᱚ ᱟᱫᱚ ᱜᱚᱝᱠᱮ ᱩᱱᱠᱩ ᱫᱚ ᱵᱷᱟᱜᱽ ᱦᱩᱭᱱᱟ ᱟᱨᱠᱤ ᱵᱟᱨ ᱦᱚᱲ ᱛᱮᱛᱚ
ᱛᱚ ᱵᱟᱨ ᱦᱚᱲ ᱛᱮ ᱛᱚ ᱚᱵᱷᱟᱨᱞᱳᱰ ᱵᱷᱟᱜ ᱛᱚ ᱛᱤᱱᱟᱹᱜ ᱦᱟᱹᱠᱩ ᱯᱮ ᱡᱚᱢ ᱠᱚᱣᱟ ᱮᱢᱱᱤ ᱛᱮ ᱛᱚ ᱟᱯᱮ ᱛᱚ ᱟᱨ ᱡᱚᱢ ᱮᱫᱤᱭᱮᱫ ᱠᱚ ᱜᱮᱭᱟ ᱥᱮ
ᱦᱮᱸ ᱟᱞᱮ ᱫᱚᱞᱮ ᱡᱚᱢ ᱫᱚᱞᱮ ᱡᱚᱢᱮᱫ ᱠᱚᱣᱟ ᱞᱮ ᱵᱟᱝ ᱫᱚ ᱵᱟᱝ ᱟᱫᱚ ᱜᱚᱝᱠᱮ ᱪᱮᱫᱮᱠᱟ ᱦᱩᱭᱱᱟ ᱟᱫᱚ ᱟᱞᱮ ᱫᱚᱞᱮ ᱠᱟᱹᱴᱤᱡ ᱥᱟᱸᱜᱮ ᱜᱮᱭᱟᱞᱮ ᱟᱨᱠᱤ ᱟᱞᱮ ᱫᱚ ᱢᱟᱱᱮ ᱵᱟᱵᱟ ᱛᱟᱠᱚ ᱟᱨᱠᱤ ᱵᱟᱵᱟ ᱛᱟᱠᱚ ᱯᱮ ᱦᱚᱲᱚᱜ ᱟᱠᱚ ᱟᱨᱠᱤ
ᱦᱩᱸ
ᱛᱟᱦᱚᱞᱮ ᱢᱟᱨᱟᱝᱵᱟ ᱟᱨ ᱦᱚᱯᱚᱱᱵᱟ ᱵᱟᱵᱟ ᱫᱚ ᱛᱟᱞᱟᱭᱤᱫ ᱠᱟᱱ ᱛᱟᱞᱮᱭᱫ ᱛᱟᱦᱚᱞᱮ ᱟᱫᱚ ᱩᱱᱠᱩ ᱠᱚ ᱮᱢ ᱦᱩᱭᱱᱟ ᱟᱨᱠᱤ
ᱦᱩᱸ ᱦᱩᱸ ᱦᱩᱸ
ᱡᱚᱛᱚ ᱜᱮ ᱟᱨᱠᱤ
ᱦᱮᱸ ᱫᱚᱠᱟᱱ ᱟᱞᱮ ᱥᱮᱫ ᱦᱚᱸ ᱚᱱᱠᱟ ᱫᱟᱜ ᱵᱟᱲᱟ ᱞᱮᱠᱷᱟᱡ ᱩᱱ ᱫᱚ ᱦᱟᱸᱜ ᱚᱱᱠᱟ ᱦᱟᱹᱠᱩ ᱠᱚ ᱰᱮᱢ ᱠᱚᱨᱮᱱ ᱠᱮᱱᱮᱞ ᱠᱚᱨᱮ ᱦᱟᱹᱠᱩ ᱠᱚ ᱪᱟᱞᱟᱜᱼᱟ ᱡᱚᱠᱷᱚᱱ ᱫᱚ ᱥᱟᱵ ᱵᱟᱹᱲᱛᱤ ᱵᱟᱲᱟᱠᱚ ᱠᱷᱟᱡ ᱞᱮ ᱡᱚᱢ ᱛᱟᱦᱮᱱ ᱜᱮᱭᱟ ᱟᱫᱚ ᱫᱤᱱᱟᱹᱢ ᱫᱚ ᱦᱟᱹᱠᱩ ᱵᱟᱝ ᱡᱚᱢ ᱵᱩᱡᱷᱟᱹᱣᱟᱪᱮ ᱛᱟᱦᱚᱞᱮ ᱵᱟᱹᱲᱛᱤ ᱦᱟᱹᱠᱩ ᱠᱚ ᱫᱚᱞᱮ ᱟᱠᱷ ᱟᱠᱠᱷᱨᱤᱧ ᱵᱟᱲᱟ ᱠᱮᱫ ᱠᱚᱜᱮᱭᱟ ᱟᱫᱚ ᱚᱱᱠᱟ ᱜᱮ ᱟᱫᱚ ᱟᱭᱢᱟ ᱠᱷᱚᱡ ᱵᱮᱱ ᱞᱟᱹᱭ ᱠᱮᱫᱟ ᱥᱟᱵ ᱵᱟᱲᱟ ᱦᱩᱭ ᱞᱮᱱᱟ ᱟᱫᱚ ᱞᱟᱹᱭ ᱫᱚ ᱯᱟᱥᱮᱫ ᱟᱠᱷᱨᱤᱧ ᱵᱟᱲᱟ ᱞᱮᱫ ᱠᱚ
ᱵᱟᱝ ᱜᱚᱝᱠᱮ ᱟᱹᱠᱷᱨᱤᱧ ᱫᱚ ᱵᱟᱝ ᱦᱩᱭ ᱞᱮᱱᱟ ᱟᱫᱚ ᱟᱞᱮ ᱜᱮ ᱚᱸᱰᱮ ᱦᱟᱹᱴᱤᱧ ᱦᱩᱭᱱᱟ ᱟᱫᱚ ᱦᱟᱹᱴᱤᱧ ᱦᱩᱭᱮᱱ ᱠᱷᱟᱱ ᱛᱟᱦᱚᱞᱮ ᱟᱨᱚ ᱢᱤᱫ ᱵᱟᱨ ᱡᱟᱦᱟᱸ ᱥᱩᱨ ᱠᱚᱨᱮᱱ ᱯᱮᱲᱟ ᱠᱚ ᱢᱮᱱᱟᱜ ᱠᱚᱣᱟ ᱩᱱᱠᱩ ᱯᱮᱲᱟ ᱠᱚᱦᱚᱸ ᱤᱫᱤ ᱦᱩᱭ ᱱᱟ ᱟᱫᱚ ᱱᱚᱝᱠᱟ ᱠᱤᱨᱤᱧ ᱠᱟᱛᱮ ᱛᱚ ᱟᱨ ᱵᱟᱝ ᱵᱮᱱ ᱮᱢ ᱫᱟᱲᱮᱭᱟ ᱠᱚᱣᱟ ᱡᱟᱦᱟᱱ ᱡᱤᱱᱤᱥ ᱦᱮᱸ ᱟᱫᱚ ᱱᱚᱝᱠᱟ ᱨᱮᱦᱚᱸ ᱤᱭᱟᱹ ᱞᱮᱠᱷᱟᱱᱟ ᱟᱫᱚ ᱛᱟᱦᱚᱞᱮ ᱡᱟᱭᱦᱳᱠ ᱟᱨ ᱦᱟᱟᱹᱠᱩ ᱫᱚ ᱜᱚᱝᱠᱮ ᱪᱮᱫ ᱵᱤᱱ ᱢᱮᱱᱟ ᱦᱮᱸ ᱥᱟᱵ ᱫᱚ ᱥᱟᱱᱟᱣᱟ ᱠᱤᱱᱛᱩ ᱥᱩᱱᱩᱢ ᱠᱷᱚᱨᱪᱟ ᱜᱮ ᱫᱚᱢᱮ
ᱦᱮᱸ ᱦᱟᱹᱠᱩ ᱫᱚ ᱥᱩᱱᱩᱢ ᱨᱮᱜᱮ ᱛᱚ
ᱦᱮᱸ ᱟᱨᱚ ᱦᱟᱹᱠᱩ ᱫᱚ ᱮᱠᱫᱚᱢ ᱢᱟᱱᱮ ᱪᱮᱫ ᱵᱮᱱ ᱢᱮᱱᱟ ᱮᱴᱟᱜ ᱠᱤᱪᱷᱩ ᱟᱵᱮᱱ ᱦᱚᱭᱛᱚ ᱥᱩᱱᱩᱢ ᱠᱚᱢ ᱫᱟᱲᱮᱭᱟᱜ ᱟᱵᱮᱱ ᱦᱳᱭᱛᱚ ᱟᱵᱮᱱ ᱡᱤᱞ ᱨᱮ ᱠᱚᱢ ᱥᱩᱱᱩᱢ ᱛᱮᱵᱮᱱ ᱩᱛᱩ ᱫᱟᱲᱮᱭᱟᱜᱼᱟ ᱵᱷᱟᱹᱠᱩ ᱨᱮᱜᱮ ᱚᱱᱟ ᱫᱚ ᱵᱟᱢ ᱮᱢᱫᱟᱲᱮᱜ-ᱟ ᱡᱟᱦᱟᱸ ᱞᱟᱜ-ᱟ
ᱠᱟᱜ ᱜᱮᱭᱟ
ᱦᱮᱸ ᱡᱤᱱᱤᱥ ᱫᱚ ᱟᱹᱞᱟᱹ ᱢᱟᱞᱟᱜ ᱜᱮᱭᱟ
ᱟᱫᱚ ᱜᱚᱝᱠᱮ ᱟᱞᱮ ᱫᱚ ᱪᱮᱫ ᱞᱮᱠᱟ ᱢᱟᱱᱮ ᱛᱩᱲᱤ ᱠᱚ ᱥᱟᱸᱜᱮ ᱧᱚᱜ ᱪᱟᱥᱵᱟᱥ ᱛᱟᱦᱮᱱ ᱠᱷᱟᱹᱛᱤᱨ ᱛᱮ ᱢᱟᱱᱮ ᱚᱱᱟ ᱠᱚ ᱥᱩᱱᱩᱢ ᱱᱤᱭᱟᱹ ᱫᱚ ᱠᱳᱱᱳ ᱚᱥᱩᱵᱤᱫᱷᱟ ᱫᱚ ᱵᱟᱝ ᱦᱩᱭᱩᱜ ᱛᱟᱞᱮᱭᱟ
ᱟᱪᱪᱷᱟ ᱟᱪᱪᱷᱟ ᱢᱟᱱᱮ ᱚᱸᱰᱮ ᱠᱷᱚᱱ ᱜᱮ ᱩᱛᱩ ᱦᱩᱭᱩᱜ-ᱟ
ᱦᱮᱸ ᱛᱩᱲᱤ ᱠᱷᱚᱥᱞᱟ ᱢᱟᱱᱮ ᱡᱚᱛᱚ ᱜᱮ ᱟᱨᱠᱤ ᱫᱚ ᱢᱮᱥᱟ ᱠᱟᱛᱮᱫ ᱥᱩᱱᱩᱢᱟᱞᱮ
ᱦᱩᱸ
ᱟᱫᱚ ᱚᱱᱟ ᱫᱚ ᱟᱹᱰᱤ ᱡᱟᱹᱥᱛᱤ ᱜᱮ ᱦᱩᱭᱩᱜ ᱛᱟᱞᱮᱭᱟ
ᱟᱪᱪᱷᱟ ᱜᱚᱝᱠᱮ ᱛᱟᱦᱚᱞᱮ ᱦᱟᱹᱠᱩ ᱫᱚ ᱡᱚᱛᱚ ᱨᱚᱠᱚᱢ ᱜᱮᱛᱚ ᱠᱚ ᱦᱟᱠᱩᱜ ᱛᱟᱯᱮ ᱜᱮᱭᱟ ᱛᱚ
ᱦᱮᱸ ᱜᱚᱝᱠᱮ ᱡᱚᱛᱚ ᱨᱚᱠᱚᱢ ᱜᱮᱠᱩ ᱦᱩᱭᱩᱜ-ᱟ ᱟᱫᱚ ᱜᱚᱢᱠᱮ ᱩᱱᱠᱩ ᱵᱳᱣᱟᱲ ᱦᱟᱠᱩ ᱠᱚᱜᱮ ᱟᱞᱮ ᱚᱱᱟ ᱠᱮᱱᱮᱞ ᱠᱮᱱᱮᱞ ᱛᱮ ᱵᱟᱝᱠᱩ ᱦᱮᱡ ᱵᱟᱲᱟᱜ ᱟᱠᱩ ᱵᱟᱝᱠᱷᱟᱱ ᱩᱱᱠᱩ ᱦᱚᱸ ᱡᱚᱢ ᱵᱟᱲᱟ ᱫᱚ ᱵᱟᱝ ᱦᱩᱭ ᱠᱟᱱᱟ ᱟᱫᱚ ᱢᱚᱱᱮ ᱦᱩᱭᱩᱜ-ᱟ ᱡᱮ ᱩᱱᱠᱩ ᱠᱚᱦᱚᱸ ᱢᱤᱫ ᱵᱟᱨᱭᱟ ᱠᱩᱠᱩ ᱦᱮᱡ ᱞᱮᱱ ᱠᱷᱟᱱ ᱫᱚ ᱟᱹᱰᱤ ᱜᱮ ᱵᱷᱟᱜᱤ-ᱟ ᱟᱨᱠᱤ ᱡᱚᱢ ᱵᱟᱲᱟ ᱠᱚᱦᱚᱸ ᱦᱩᱭ ᱠᱚᱜ-ᱟ,
ᱦᱮᱸ ᱡᱮᱦᱮᱛᱩ ᱩᱱᱠᱩ ᱫᱚ ᱮᱢᱱᱤᱛᱮ ᱱᱤᱛᱚᱜ ᱠᱚᱢ ᱫᱟᱜ ᱠᱚᱨᱮ ᱫᱚ ᱵᱟᱠᱩ ᱛᱟᱦᱮᱱᱟ ᱞᱟᱹᱴ ᱟᱹᱛᱩ ᱫᱟᱜ ᱟᱨ ᱵᱟᱝᱠᱷᱟᱱ ᱠᱮᱱᱮᱞ ᱨᱮ ᱡᱩᱫᱤ ᱢᱚᱴᱟ ᱧᱚᱜ ᱫᱟᱜ ᱚᱲᱟᱜ ᱞᱮᱠᱷᱟᱡ ᱰᱷᱮᱨ ᱧᱚᱜ ᱠᱚ ᱦᱮᱡ ᱞᱮᱠᱷᱟᱱ ᱩᱢ ᱡᱟᱜᱮ ᱚᱱᱟ ᱠᱮᱱᱮᱞ ᱠᱚᱨᱮ ᱠᱷᱚᱱ ᱠᱚ ᱦᱤᱡᱩᱜ ᱜᱮᱭᱟ ᱛᱟᱦᱚᱞᱮ ᱜᱚᱝᱠᱮ ᱡᱩᱫᱤ ᱦᱳᱭᱛᱳ ᱠᱮᱱᱮᱞ ᱨᱮ ᱫᱟᱜ ᱠᱚ ᱟᱲᱟᱜ ᱠᱮᱫᱟ ᱢᱟᱱᱮ ᱰᱷᱮᱨ ᱧᱚᱜ ᱛᱮᱜᱮ ᱵᱩᱱ ᱫᱚ ᱦᱟᱠᱩ ᱫᱚ ᱪᱮᱫ ᱠᱚᱛᱮ ᱯᱮ ᱥᱟᱵ ᱠᱚ ᱜᱮᱭᱟ ᱩᱱᱟᱹᱜ ᱢᱟᱨᱟᱝ ᱠᱮᱱᱮᱞ ᱨᱮ?
ᱠᱮᱱᱮᱞ ᱨᱮᱫᱚ ᱜᱚᱝᱠᱮ ᱚᱱᱠᱟ ᱛᱮᱫᱚ ᱠᱮᱱᱮᱞ ᱨᱮᱫᱚ ᱜᱚᱝᱠᱮ ᱚᱝᱠᱟ ᱫᱚ ᱠᱮᱱᱤᱝ ᱨᱮᱫᱚ ᱵᱟᱞᱮ ᱥᱟᱵ ᱠᱚᱜᱮᱭᱟ ᱡᱟᱦᱟᱸ ᱠᱚ ᱚᱱᱟ ᱠᱟᱱᱟᱥ ᱠᱚ ᱵᱟᱝ ᱦᱚᱸ ᱤᱭᱟᱹ ᱠᱚᱜ-ᱟ ᱛᱮᱦᱮᱱᱟ ᱟᱨᱠᱤ ᱚᱱᱮ ᱰᱨᱮᱱ ᱠᱚ ᱚᱱᱟ ᱠᱚ ᱠᱟᱹᱴᱤᱡᱚ ᱠᱟᱱᱟ ᱥᱮ ᱠᱟᱱᱟ ᱟᱨᱠᱤ ᱡᱟᱦᱟᱸ ᱠᱚᱨᱮᱱ
ᱦᱮᱸ
ᱠᱟᱹᱴᱤᱡ ᱦᱚᱭᱛᱳ ᱵᱟᱱ ᱠᱚᱨᱮ ᱡᱟᱦᱟᱸ ᱠᱚᱠᱚ ᱵᱟᱭ ᱫᱟᱠᱚ ᱟᱨᱠᱤ ᱟᱫᱚ ᱚᱱᱟ ᱠᱚᱨᱮ ᱚᱱᱟᱛᱮ ᱟᱞᱮ ᱫᱚ ᱜᱷᱩᱱᱤ ᱠᱚᱞᱮ ᱚᱰᱟᱣᱟᱹ
ᱟᱪᱪᱷᱟ ᱟᱪᱪᱷᱟ
ᱠᱩᱦᱱᱤ ᱠᱚ ᱟᱫᱚ ᱡᱚᱠᱷᱚᱱ ᱚᱱᱟ ᱠᱚ ᱫᱟᱜ ᱠᱚᱠᱚ ᱠᱚᱢᱚᱜ-ᱟ ᱡᱚᱠᱷᱚᱱ ᱟᱫᱚ ᱫᱚᱢᱮ ᱫᱟᱜ ᱫᱚ ᱛᱚᱵᱮᱱ ᱥᱟᱵ ᱠᱚᱣᱟ ᱦᱟᱠᱩ ᱫᱚ ᱟᱨ ᱡᱚᱠᱷᱚᱱ ᱫᱟᱜ ᱠᱚ ᱠᱚᱢᱚᱜ-ᱟ ᱟᱫᱚ ᱪᱤᱠᱟᱹᱭᱟᱞᱮ ᱩᱱᱫᱚ ᱦᱟᱱᱮ ᱩᱸ ᱠᱤᱪᱷᱩ ᱠᱤᱪᱷᱩ ᱡᱟᱭᱜᱟ ᱫᱚ ᱡᱟᱦᱟᱸ ᱠᱚᱨᱮ ᱠᱟᱹᱴᱤᱡ ᱠᱷᱟᱨᱟᱝ ᱧᱚᱜ ᱜᱮᱭᱟ ᱚᱱᱟ ᱠᱚᱨᱮ ᱫᱚ ᱫᱟᱜ ᱛᱤᱸᱜᱩᱱᱟ ᱟᱨᱠᱤ ᱛᱟᱦᱞᱮ ᱚᱱᱟᱞᱮ ᱛᱚᱞ ᱠᱮᱫᱟ ᱟᱫᱚ ᱛᱚᱞ ᱠᱟᱛᱮᱫ ᱦᱟᱸᱜ ᱢᱮᱥᱤᱱ ᱛᱮ ᱟᱨᱮᱡ ᱠᱟᱛᱮᱫ ᱧᱮᱞ ᱵᱮᱱ ᱴᱷᱤᱠ ᱚᱱᱟ ᱠᱚ ᱴᱟᱭᱤᱢ ᱨᱮᱜᱮ ᱡᱟᱦᱟᱸᱭ ᱵᱟᱝ ᱡᱟᱦᱟᱸᱭ ᱡᱟᱦᱟᱱᱟᱜ ᱡᱤᱱᱤᱥ ᱨᱮ ᱫᱟᱜ ᱠᱚ ᱫᱟᱜ ᱠᱚᱭ ᱛᱚᱣᱟᱣ ᱫᱟ ᱛᱟᱦᱞᱮ ᱩᱱᱤ ᱚᱱᱟ ᱴᱟᱭᱤᱢ ᱨᱮ ᱯᱚᱣᱟ ᱞᱮᱠᱷᱟᱱᱮ ᱛᱟᱦᱞᱮ ᱟᱫᱚ ᱚᱝᱠᱟ ᱠᱟᱛᱮ ᱜᱮ ᱥᱚᱴᱠᱟᱣ ᱱᱟ ᱚᱱᱟ ᱦᱚᱸ ᱟᱫᱚ ᱩᱱ ᱩᱱ ᱡᱚᱠᱷᱮᱡ ᱚᱸᱰᱮ ᱦᱟᱹᱠᱩ ᱠᱚ ᱥᱟᱵᱚᱜ ᱟᱠᱚ
ᱟᱪᱪᱷᱟ ᱜᱚᱝᱠᱮ ᱟᱵᱮᱱ ᱢᱚᱛᱚ ᱜᱮᱵᱤᱱ ᱥᱟᱵ ᱵᱟᱲᱟ ᱠᱚᱣᱟ ᱥᱮ ᱚᱱᱠᱟ ᱜᱮ ᱟᱨᱚ ᱟᱛᱩ ᱴᱚᱞᱟ ᱦᱚᱲ ᱚᱱᱠᱟ ᱜᱮ ᱟᱨᱚ ᱟᱢ ᱞᱮᱠᱟ ᱠᱚ ᱟᱨᱚᱠᱚ ᱥᱟᱵ ᱵᱟᱲᱟ ᱜᱤ
ᱦᱟᱠᱩ ᱥᱟᱵ ᱨᱮᱱ ᱥᱤᱠᱟᱹᱨᱤᱭᱟᱹ ᱫᱚ ᱡᱚᱛᱚ ᱦᱚᱲ ᱜᱮ ᱠᱟᱱᱟᱹ ᱠᱚ
ᱟᱪᱪᱷᱟ
ᱱᱚᱝᱠᱟ ᱜᱮ ᱢᱟᱱᱮ ᱟᱞᱮ ᱫᱚ ᱦᱟᱹᱠᱩ ᱥᱟᱵ ᱫᱤᱱ ᱦᱚᱲ ᱡᱚᱛᱚ ᱦᱚᱲ ᱠᱚ ᱪᱟᱞᱟᱜ ᱟᱠᱚ ᱚᱱᱠᱟ ᱚᱱᱠᱟ ᱛᱮᱜᱮ ᱟᱹᱞᱤᱧ ᱦᱚᱸᱞᱤᱧ ᱯᱟᱹᱨᱠᱟᱹᱣ ᱜᱚᱫ ᱞᱟᱞᱟ ᱫᱚ ᱦᱟᱹᱠᱩ ᱠᱟᱴᱟ ᱫᱚ ᱵᱟᱹᱞᱤᱧ ᱪᱟᱞᱟᱠᱟᱱ ᱛᱟᱦᱮᱱᱞᱤᱧ ᱱᱚᱣᱟ ᱠᱚ ᱟᱫᱚ ᱡᱚᱠᱷᱚᱱ ᱢᱤᱫ ᱵᱷᱟᱜᱤ ᱜᱮ ᱵᱩᱡᱷᱟᱹᱜ ᱠᱟᱱᱟ ᱤᱱᱴᱟᱨᱮᱥᱴ ᱠᱚ ᱧᱟᱢᱚᱜ ᱠᱟᱱᱟ ᱛᱚᱠᱷᱚᱱ ᱠᱷᱚᱱ ᱟᱹᱞᱤᱧ ᱦᱚᱸᱞᱤᱧ
ᱟᱪᱪᱷᱟ ᱜᱚᱝᱠᱮ ᱟᱭᱢᱟ ᱡᱟᱭᱜᱟ ᱠᱚᱨᱮ ᱧᱮᱞ ᱵᱟᱲᱟ ᱦᱩᱭᱠᱟᱱᱟ ᱱᱚᱜ-ᱚᱭ ᱱᱤᱛᱚᱜ ᱫᱚ ᱱᱚᱜ ᱦᱟᱸ ᱡᱚᱲᱟ ᱠᱚᱛᱮ ᱯᱮ ᱥᱟᱵ ᱵᱟᱲᱟᱭᱮᱫ ᱠᱚᱣᱟ ᱯᱚᱨᱮ ᱫᱚ ᱡᱟᱦᱟᱸ ᱵᱟᱲᱥᱤ ᱛᱮᱠᱚ ᱥᱟᱵ ᱠᱚ ᱚᱱᱟ ᱠᱚᱫᱚ ᱦᱩᱭ ᱵᱟᱲᱟᱜ ᱜᱮᱭᱟ ᱥᱮ ᱵᱟᱝ
ᱦᱮᱸ ᱦᱮᱸ ᱵᱟᱬᱥᱤ ᱫᱚ ᱜᱚᱢᱠᱮ ᱟᱞᱮ ᱫᱚ ᱚᱱᱟ ᱡᱟᱦᱟᱸ ᱪᱮ ᱦᱟᱹᱠᱩ ᱚᱱᱮ ᱴᱚᱯᱠᱟ ᱟᱨᱠᱤ ᱚᱱᱟ ᱫᱚᱵᱚᱱ ᱟᱸᱡᱚᱢ ᱵᱟᱲᱟ ᱠᱟᱜᱼᱟ ᱴᱚᱠᱠᱟ ᱡᱟᱦᱟᱸ ᱠᱚ ᱢᱮᱱᱫᱟᱠᱚ ᱦᱮᱸ ᱦᱮᱸ ᱦᱮᱸ ᱚᱱᱟ ᱦᱚᱸ ᱱᱚᱛᱮ ᱚᱱᱟ ᱠᱚᱦᱚᱸ ᱞᱮ ᱪᱟᱞᱟᱣ ᱵᱟᱲᱟᱜ ᱜᱮᱭᱟ
ᱟᱪᱪᱷᱟ
ᱪᱟᱞᱟᱣ ᱵᱟᱲᱟ ᱦᱩᱭᱩᱜ ᱦᱩᱭᱩᱜ ᱜᱮᱭᱟ
ᱦᱳᱭᱛᱚ ᱜᱚᱝᱠᱮ ᱛᱟᱦᱚᱞᱮ ᱴᱟᱭᱤᱢ ᱠᱚᱦᱚᱸ ᱥᱮᱴᱮᱨ ᱦᱤᱡᱩᱜ ᱠᱟᱱ ᱛᱟᱞᱟᱝ ᱟ
ᱦᱮᱸ
ᱞᱟᱹᱭ ᱫᱟᱹᱧ ᱴᱟᱭᱤᱢ ᱠᱚᱦᱚᱸ ᱥᱮᱴᱮᱨ ᱦᱤᱡᱩᱜ ᱠᱟᱱ ᱛᱟᱞᱟᱝ ᱟ
ᱦᱮᱸ ᱟᱪᱪᱷᱟ ᱛᱚ ᱛᱟᱦᱚᱞᱮ ᱴᱷᱤᱠᱜᱮᱭᱟ ᱛᱟᱦᱞᱮ ᱜᱚᱝᱠᱮ
ᱦᱮ ᱛᱚ ᱢᱟ ᱛᱟᱞᱮ ᱾